ᱦᱮᱞᱳ᱾ ᱦᱮᱞᱳ
ᱦᱩᱸ ᱦᱮᱞᱳ᱾
ᱟᱡᱚᱢ ᱢᱮᱜᱟ ᱵᱤᱱ?
ᱦᱮᱸ ᱟᱡᱚᱢᱟᱜᱼᱟ ᱞᱤᱧ᱾ ᱢᱟ ᱞᱟᱹᱭ ᱵᱤᱱ ᱪᱮᱠᱟ ᱢᱮᱱᱟᱜ ᱵᱤᱱᱟ?
ᱱᱟᱯᱟᱭ ᱜᱮ ᱱᱤᱛᱚᱜ ᱫᱚ᱾
ᱛᱟᱦᱞᱮ ᱚᱱᱛᱮ ᱫᱚ ᱫᱟᱜ ᱡᱟᱹᱲᱤ ᱠᱚᱫᱚ ᱦᱩᱭᱩᱜ ᱠᱟᱱᱟ
ᱦᱳᱭ ᱫᱟᱜ ᱡᱟᱹᱲᱤ ᱦᱩᱭᱩᱜ ᱠᱟᱱ ᱜᱮᱭᱟ ᱱᱚᱜ-ᱚᱭ ᱦᱚᱞᱟ ᱢᱟᱦᱫᱮᱨ ᱠᱷᱚᱱᱮ ᱮᱦᱚᱵ ᱟᱠᱟᱫᱟᱭ ᱦᱟᱸᱜ,
ᱛᱟᱦᱚᱞᱮ ᱪᱟᱥ ᱠᱚᱫᱚ ᱦᱩᱭ ᱵᱟᱲᱟᱜ ᱠᱟᱱᱟ ᱥᱮ ᱵᱟᱝ?
ᱦᱳᱭ ᱮᱦᱚᱵ ᱦᱩᱭᱩ ᱟᱠᱟᱱᱟ ᱦᱟᱸᱜ ᱚᱱᱟ ᱠᱚᱦᱚᱸ᱾
ᱛᱚ ᱚᱱᱟ ᱵᱟᱹᱭᱦᱟᱹᱲ ᱠᱚᱯᱮ ᱨᱚᱦᱚᱭ ᱠᱟᱜ
ᱵᱟᱝᱜᱮ ᱦᱚᱜ-ᱚᱭ ᱛᱚ ᱦᱚᱞᱟ ᱢᱟᱫᱷᱮᱨ ᱠᱷᱚᱱᱮ ᱫᱟᱜ ᱟᱠᱟᱫᱟ ᱟᱫᱚ ᱚᱱᱟ ᱠᱚᱜᱮ ᱮᱦᱚᱵ ᱵᱟᱲᱟ ᱦᱩᱭᱩᱜ ᱠᱟᱱᱟ ᱦᱟᱸᱜ ᱵᱟᱹᱭᱦᱟᱹᱲ ᱠᱚᱜᱮ ᱢᱟᱲᱟᱝ ᱥᱮᱱ᱾
ᱦᱮᱸ ᱦᱮᱸ ᱱᱚᱱᱛᱮ ᱦᱚᱸ ᱫᱟᱜ ᱫᱚᱭ ᱫᱟᱜ ᱠᱮᱫᱟ ᱛᱮᱦᱮᱧ ᱦᱚᱸ ᱠᱟᱹᱡ, ᱥᱮᱛᱟᱜ ᱨᱮ ᱠᱟᱹᱡ ᱡᱚᱨᱚ ᱵᱟᱲᱟ ᱟᱫᱟ ᱛᱟᱦᱚᱞᱮ ᱟᱫᱚ ᱵᱟᱭ ᱡᱚᱨᱚ ᱠᱟᱫᱟ
ᱦᱳᱭ ᱛᱚ᱾ ᱨᱚᱦᱚᱭ ᱠᱚᱫᱚ ᱯᱮ ᱮᱦᱚᱵ ᱟᱠᱟᱫ ᱜᱮᱭᱟ ᱛᱚᱵᱮ᱾
ᱦᱮᱸ ᱮᱦᱚᱵ ᱦᱩᱭ ᱟᱠᱟᱱ ᱜᱮᱭᱟ ᱟᱨ ᱵᱟᱨ ᱫᱤᱱ ᱠᱷᱟᱱ ᱜᱮ ᱵᱟᱹᱭᱦᱟᱹᱲ ᱫᱚ ᱨᱚᱦᱚᱭ ᱫᱚ ᱪᱟᱵᱟᱜ-ᱟ᱾ ᱜᱷᱩᱴᱩ ᱠᱚᱦᱚᱸ ᱟᱥᱛᱮ ᱟᱥᱛᱮ ᱫᱟᱜᱚᱜ ᱠᱟᱱᱟ ᱛᱟᱦᱚᱞᱮ ᱜᱷᱩᱴᱩ ᱥᱮᱫ ᱦᱚᱸ ᱨᱚᱦᱚᱭ ᱟᱨᱟᱢᱵᱚ ᱦᱩᱭᱩᱜ-ᱟ᱾
ᱦᱳᱭ᱾
ᱛᱟᱦᱚᱞᱮ ᱱᱮᱥ ᱫᱚ ᱵᱩᱨᱩ ᱵᱚᱸᱜᱟ ᱵᱤᱱ ᱪᱟᱞᱟᱣ ᱞᱮᱱᱟ ᱥᱮ ᱵᱟᱝ?
ᱵᱟᱝ ᱜᱮ ᱵᱟᱞᱤᱧ ᱪᱟᱞᱟᱣ ᱟᱠᱟᱱᱟ᱾
ᱱᱮᱥ ᱫᱚᱠᱚ ᱦᱚᱲ ᱞᱮᱱ ᱜᱮᱭᱟ ᱪᱟᱞᱟᱣ ᱞᱮᱱ ᱜᱮᱭᱟᱞᱤᱧᱟ ᱟᱹᱞᱤᱧ ᱫᱚ ᱟᱞᱮ ᱴᱷᱮᱱ ᱠᱷᱚᱱᱟᱜ ᱫᱚ ᱱᱚᱰᱮ ᱫᱚ ᱥᱩᱨ ᱜᱮᱭᱟ ᱛᱚ ᱵᱩᱨᱩ ᱵᱚᱸᱜᱟ ᱫᱚ ᱯᱨᱟᱭ, ᱮᱜᱟᱨᱚ ᱛᱷᱮᱠᱮ ᱵᱟᱨᱚ ᱠᱤᱞᱳᱢᱤᱴᱟᱨ ᱦᱳᱭᱳᱜ-ᱟ᱾
ᱚᱻ ᱛᱟᱦᱚᱞᱮ ᱥᱩᱨ ᱜᱮᱭᱟ ᱛᱚ᱾
ᱦᱮᱸᱻ ᱟᱞᱮ ᱴᱷᱮᱱ ᱠᱷᱚᱱᱟᱜ ᱫᱚ ᱪᱟᱞᱟᱣ ᱞᱮᱱᱟᱞᱮ ᱟᱞᱮ ᱜᱮ ᱤᱧ ᱫᱟᱫᱟ ᱛᱟᱞᱮ, ᱦᱩᱸ ᱦᱮᱸ ᱱᱮᱥ ᱫᱚ ᱵᱷᱟᱞᱮ ᱜᱮ, ᱦᱩᱭᱱᱟ ᱱᱮᱥ ᱫᱚ ᱵᱷᱟᱞᱮ ᱜᱮ ᱵᱷᱟᱞᱮ ᱠᱚ ᱦᱚᱲ ᱞᱮᱱᱟ ᱛᱟᱦᱞᱮ ᱪᱟᱞᱟᱣ ᱥᱚᱢᱳᱭ ᱠᱟᱹᱡ ᱞᱮ ᱰᱤᱥᱴᱟᱵ ᱞᱮᱱᱟ, ᱦᱮᱸᱻ ᱫᱟᱜ ᱧᱚᱜ ᱠᱮᱫᱟᱭ ᱛᱚ᱾
ᱚᱻ
ᱚᱱᱟ ᱠᱷᱟᱹᱛᱤᱨ ᱱᱮᱥ ᱫᱚ ᱩᱱᱟᱹᱜ ᱵᱟᱹᱞᱤ ᱪᱟᱨᱤ ᱫᱚ ᱵᱟᱝ ᱦᱩᱭ ᱞᱮᱱᱟ, ᱠᱷᱚᱱᱟᱜ ᱜᱮ ᱫᱟᱜ ᱮ ᱡᱚᱨᱚ ᱟᱜ ᱞᱮᱭᱟ ᱟᱨᱚ ᱦᱤᱡᱩᱜ ᱥᱚᱢᱚᱭ ᱦᱚᱸ ᱫᱟᱜ ᱮ ᱧᱟᱢ ᱠᱮᱫ ᱞᱮᱜᱮᱭᱟ,
ᱟᱨ ᱱᱤᱛᱚᱜ ᱫᱚ ᱛᱚᱵᱮ ᱟᱨ ᱪᱮᱫ ᱠᱚᱯᱮ ᱪᱤᱠᱟᱹ ᱵᱟᱲᱟᱭᱮᱫ ᱜᱮᱭᱟ ᱨᱚᱦᱚᱭ ᱵᱟᱫ ᱠᱟᱛᱮᱫ?
ᱦᱮᱸ ᱵᱟᱛ ᱠᱟᱛᱮᱜ ᱫᱚ ᱱᱤᱛᱚᱜ ᱫᱚ ᱪᱤᱠᱟᱹ ᱵᱚᱞᱛᱮ ᱪᱤᱠᱟᱹ ᱵᱟᱝ ᱠᱟᱱᱟ ᱛᱮᱦᱮᱧ ᱫᱚ ᱨᱚᱛ ᱦᱚᱸ ᱧᱮᱞ ᱨᱮᱱᱟᱜ ᱠᱟᱛᱷᱟ ᱛᱟᱦᱮᱸ ᱠᱟᱱᱟ, ᱛᱟᱦᱞᱮ ᱵᱟᱹᱧ ᱪᱟᱞᱟᱣ ᱫᱟᱲᱮ ᱠᱟᱫᱮᱭᱟ ᱫᱟᱫᱟ ᱛᱟᱠᱚ ᱫᱚᱠᱚ ᱪᱟᱞᱟᱣᱱᱟ, ᱛᱟᱦᱚᱞᱮ ᱩᱱᱤ ᱜᱟᱹᱲᱤ ᱤᱫᱤ ᱠᱮᱫ ᱠᱷᱟᱱᱮ ᱛᱚ ᱟᱫᱚ ᱵᱟᱹᱧ ᱪᱟᱞᱟᱣ ᱞᱮᱱᱟ᱾
ᱚ ᱨᱚᱛ ᱫᱚ ᱟᱯᱮ ᱥᱩᱨ ᱨᱮᱜᱮ ᱦᱩᱭᱩᱜ-ᱟ ᱥᱮ ᱪᱮᱫ?
ᱦᱮᱸ ᱟᱞᱮᱭᱟᱜ ᱥᱩᱨ ᱨᱮᱜᱮ ᱢᱟᱱᱮ ᱛᱤᱱ ᱠᱤᱞᱳᱢᱤᱴᱟᱨᱼᱼ ᱠᱤᱞᱳᱢᱤᱴᱟᱨ ᱨᱮ ᱪᱟᱞᱟᱜ ᱦᱩᱭᱩᱜ-ᱟ ᱟᱞᱮᱭᱟᱜ ᱵᱟᱡᱟᱨ ᱨᱮᱛᱚ᱾
ᱚ᱾
ᱟᱨ ᱥᱟᱺᱜᱤᱧᱼᱼ ᱩᱱᱤ ᱪᱟᱞᱟᱣᱮᱱ ᱠᱟᱱ ᱟᱫᱚᱧ ᱞᱟᱹᱭ ᱫᱟ ᱪᱟᱞᱟᱜ ᱛᱟᱞᱟᱝ ᱢᱮ ᱤᱧ ᱫᱚ ᱵᱟᱹᱧ ᱪᱟᱞᱟᱜ ᱠᱟᱱᱟ᱾ ᱵᱟᱹᱧ ᱪᱟᱞᱟᱣ ᱞᱮᱱᱟ᱾ ᱛᱟᱦᱚᱞᱮ ᱟᱯᱮ ᱥᱮᱫ ᱫᱚ ᱨᱚᱫ ᱫᱚ ᱵᱟᱝ ᱦᱳᱭᱳᱜ ᱜᱮᱭᱟ?
ᱨᱚᱫ ᱫᱚ ᱵᱟᱝ ᱦᱩᱭᱩᱜᱼᱟ ᱚᱱᱠᱟ ᱫᱚ ᱠᱟᱹᱴᱤᱡᱼᱼ ᱢᱤᱫ ᱵᱟᱨ ᱦᱩᱭᱩᱜᱼᱟ ᱠᱟᱹᱴᱤᱡ ᱥᱟᱺᱜᱤᱧ ᱠᱚᱨᱮᱜ।
ᱚ ᱵᱟᱝᱯᱮ ᱪᱟᱞᱟᱣ ᱵᱟᱲᱟᱜ ᱜᱮᱭᱟ?
ᱵᱟᱞᱮ ᱪᱟᱞᱟᱣ ᱵᱟᱲᱟ ᱟᱠᱟᱱᱟ।
ᱦᱩᱸ᱾ ᱟᱞᱮ ᱦᱮ ᱤᱭᱟᱹ ᱵᱤᱱ ᱦᱮᱡ ᱵᱟᱲᱟ ᱟᱠᱟᱱ ᱜᱮᱭᱟ ᱱᱚᱱᱛᱮ ᱯᱟᱴᱟᱵᱤᱫᱟᱹ ᱥᱮᱫ?
ᱦᱳᱭ ᱪᱟᱞᱟᱣ ᱠᱟᱱᱟᱞᱤᱧ ᱯᱟᱴᱟᱵᱤᱫᱟᱹ ᱫᱚ।
ᱚ ᱚᱱᱟ ᱥᱩᱨ ᱨᱮᱜᱮ ᱛᱟᱞᱮ ᱛᱚ ᱟᱞᱮᱭᱟᱜ ᱦᱚᱸ ᱚᱲᱟᱜ ᱜᱮ। ᱛᱟᱦᱚᱞᱮ ᱱᱤᱭᱟᱹ ᱵᱟᱨ ᱵᱤᱱ ᱦᱮᱡ ᱞᱮᱱᱟ ᱥᱮ ᱵᱟᱝ?
ᱵᱟᱝᱜᱮ ᱱᱤᱭᱟᱹ ᱵᱟᱨ ᱫᱚ ᱵᱟᱝ ᱟᱹᱰᱤ ᱥᱮ ᱢᱟᱲᱟᱝ ᱧᱚᱜ ᱨᱮᱞᱤᱧ ᱪᱟᱞᱟᱣ ᱞᱮᱱᱟᱼᱼ ᱛᱤᱱ ᱪᱟᱨ ᱵᱚᱪᱷᱚᱨ ᱢᱟᱲᱟᱝ।
ᱦᱩᱸ᱾ ᱫᱚᱢᱮ ᱜᱮᱛᱚ ᱠᱚ ᱦᱚᱲᱚᱜᱼᱟ।
ᱦᱳᱭ।
ᱜᱚᱴᱟ ᱥᱮᱫ ᱠᱷᱚᱱᱟᱜ ᱥᱟᱱᱛᱟᱲ ᱠᱚ ᱦᱤᱡᱩᱜ ᱜᱮᱭᱟ ᱱᱟᱢᱟᱞ ᱥᱮᱫ ᱠᱷᱚᱱᱟᱜ ᱠᱚ ᱦᱤᱡᱩᱜ ᱜᱮᱭᱟ।
ᱦᱮᱸ᱾
ᱟᱪᱪᱷᱟ ᱛᱟᱦᱚᱞᱮ ᱱᱤᱛᱚᱜ ᱫᱚ ᱱᱮᱜᱼᱮ ᱨᱚᱦᱚᱭ ᱠᱚᱫᱚ ᱟᱨᱟᱢᱵᱚ ᱟᱠᱟᱱᱟ ᱵᱟᱝ?
ᱦᱳᱭ ᱟᱨᱚᱢᱵᱚ ᱟᱠᱟᱱ ᱜᱮᱭᱟ ᱦᱟᱸᱜ।
ᱛᱟᱦᱚᱞᱮ ᱱᱤᱛᱚᱜ ᱫᱚ ᱨᱚᱦᱚᱭ ᱵᱚᱫᱚᱞ ᱛᱮ ᱟᱨᱚ ᱮᱴᱟᱜᱟᱜ ᱫᱚ ᱠᱟᱹᱢᱤ ᱵᱟᱹᱱᱩᱜ ᱛᱟᱵᱤᱱᱟ?
ᱮᱴᱟᱜᱟᱜ ᱫᱚ ᱵᱟᱹᱱᱩᱜᱼᱟ ᱱᱤᱛᱳᱜ ᱫᱚ ᱨᱚᱦᱚᱭ ᱜᱮ ᱦᱟᱸᱜ।
ᱚᱸ ᱟᱞᱮ ᱥᱮᱫ ᱦᱚᱸ ᱱᱩᱝᱠᱩ ᱫᱚ ᱱᱤᱛᱚᱜ ᱫᱚ ᱫᱟᱜ ᱞᱟᱜᱟᱣ ᱠᱟᱱᱟ ᱛᱚ᱾ ᱛᱟᱦᱞᱮ ᱨᱚᱦᱚᱭ ᱠᱚ ᱚᱱᱠᱟ ᱵᱟᱠᱚ ᱧᱟᱢᱚᱜ ᱠᱟᱱᱟ। ᱟᱫᱚ ᱱᱤᱡᱮ ᱛᱮᱜᱮ ᱨᱚᱦᱚᱭ ᱦᱩᱭᱩᱜ ᱠᱟᱱᱟ ᱚᱲᱟᱜ ᱦᱚᱲ ᱠᱚᱛᱮ।
ᱦᱳᱭᱛᱚ ᱟᱫᱚ ᱱᱤᱛᱚᱜ ᱫᱚ ᱡᱚᱛᱚ ᱦᱚᱲᱟᱜ ᱜᱮᱛᱚ ᱢᱤᱫ ᱴᱟᱭᱤᱢ ᱨᱮ। ᱦᱳᱭ ᱮᱦᱚᱵ ᱠᱟᱫᱟ ᱠᱚ ᱵᱟᱠᱚ ᱧᱟᱢᱚᱜ ᱜᱮᱭᱟ ᱦᱚᱲ ᱫᱚ।
ᱦᱩ᱾ ᱟᱫᱚ ᱱᱤᱭᱟᱹ ᱵᱟᱨ ᱫᱚ ᱟᱯᱮ ᱥᱮᱫ ᱫᱚ ᱪᱮᱫᱠᱟ ᱦᱩᱭᱮᱱᱟ ᱪᱮᱫ ᱠᱚ ᱞᱟᱹᱭᱟᱼᱼ ᱥᱤᱫᱩ ᱠᱟᱹᱱᱩ ᱪᱮᱫ ᱞᱮᱠᱟ ᱠᱚ ᱢᱟᱱᱟᱣ ᱠᱮᱫᱟ?
ᱤᱭᱟᱹ ᱛᱤᱨᱤᱥᱟ ᱡᱩᱱ? ᱦᱳᱭ ᱢᱟᱱᱟᱣ ᱵᱟᱲᱟ ᱠᱮᱜ ᱜᱮᱭᱟ ᱠᱚ ᱟᱫᱚᱼᱼ ᱤᱱᱟᱹ ᱤᱱᱮ ᱦᱤᱞᱳᱜ ᱦᱚᱸ ᱫᱚᱢᱮ ᱫᱟᱜ ᱠᱟᱜ ᱜᱮᱭᱟ ᱱᱚᱛᱮ ᱫᱚ᱾ ᱟᱫᱚ ᱚᱱᱠᱟ ᱞᱮᱠᱟ ᱫᱚ ᱵᱟᱭ ᱦᱳᱭ ᱫᱟᱲᱮ ᱠᱟᱫᱟ ᱦᱟᱸᱜ ᱮᱴᱟᱜ ᱵᱟᱨ ᱞᱮᱠᱟ ᱫᱚ।
ᱟᱨ ᱱᱤᱭᱟ ᱵᱟᱨ ᱦᱚᱸ ᱱᱛᱮ ᱫᱚᱼᱼ ᱦᱳᱭ ᱫᱚ ᱦᱳᱭ ᱞᱮᱱ ᱜᱮᱭᱟ ᱟᱫᱚ ᱚᱱᱠᱟ ᱫᱚ ᱥᱟᱡ ᱫᱚ ᱵᱟᱝ ᱦᱳᱭ ᱞᱮᱱᱟ ᱨᱤᱢᱤᱞ ᱫᱚᱢᱮ ᱨᱟᱠᱟᱵ ᱠᱮᱫᱟ ᱥᱮ। ᱫᱟᱜ ᱫᱚ ᱵᱟᱭ ᱡᱚᱨᱚ ᱠᱟᱫᱟ᱾ ᱚᱱᱠᱟ ᱫᱚ ᱵᱟᱝ ᱦᱩᱭᱩᱜ ᱠᱟᱱᱟ ᱞᱟᱦᱟ ᱵᱚᱪᱷᱚᱨ ᱫᱚ ᱥᱟᱨ ᱛᱩᱧ ᱠᱚᱼᱼ ᱦᱩᱭᱮᱱ ᱜᱮᱭᱟ ᱱᱤᱭᱟᱹ ᱵᱚᱪᱷᱚᱨ ᱫᱚ ᱵᱟᱝ ᱦᱩᱭ ᱫᱟᱲᱮᱭᱟᱫᱟ ᱚᱱᱟ ᱠᱚᱫᱚ।
ᱚᱱᱠᱟᱜᱮ ᱟᱨ ᱪᱮᱫ ᱠᱚ ᱦᱩᱭᱩᱜ ᱛᱟᱯᱮ ᱜᱮᱭᱟ ᱱᱤᱛᱚᱜ ᱫᱚ ᱛᱚᱵᱮ ᱟᱯᱮᱥᱮᱱ?
ᱦᱩᱸ ᱦᱮᱛᱚᱜ ᱫᱚ ᱵᱚᱞᱛᱮᱼᱼ ᱚᱱᱠᱟᱱᱟᱜ ᱫᱚ ᱱᱤᱛᱚᱜ ᱫᱚ ᱵᱟᱹᱱᱩᱜᱼᱟ। ᱱᱚᱝᱠᱟ ᱛᱮ ᱫᱚ ᱵᱟᱹᱱᱩᱜᱼᱟᱛᱟᱲᱟᱜ ᱜᱮᱭᱟ᱾
ᱦᱳᱭ ᱛᱚ ᱱᱤᱛᱚᱜ ᱫᱚᱼᱼ ᱨᱚᱦᱚᱭ ᱠᱟᱹᱢᱤ ᱜᱮ ᱮᱦᱚᱵ ᱟᱠᱟᱱᱟ ᱛᱚ ᱟᱫᱚ ᱯᱟᱛᱟ ᱠᱚᱫᱚ ᱦᱟᱸᱜ ᱵᱟᱹᱱᱩᱜ ᱞᱮᱠᱟᱜᱮ ᱡᱚᱛᱚ ᱥᱮᱱ ᱜᱮ
ᱦᱩᱸ ᱱᱮᱛᱟᱨ ᱫᱚ ᱚᱱᱠᱟᱜᱮ ᱦᱮᱸ ᱟᱯᱮ ᱥᱮᱫ ᱫᱚ ᱱᱤᱛᱚᱜ ᱫᱚ ᱪᱮᱫ ᱠᱚ ᱦᱩᱭᱩᱜ ᱜᱮᱭᱟ?
ᱱᱤᱛᱚᱜ ᱫᱚ ᱟᱞᱮ ᱦᱚ ᱱᱤᱛᱚᱜ ᱫᱚ ᱦᱟᱸᱜ ᱵᱟᱹᱱᱩᱜᱼᱟ ᱳᱭ ᱵᱷᱟᱫᱚᱨ ᱵᱚᱸᱜᱟ ᱥᱮᱱ ᱦᱟᱜ ᱦᱩᱭᱩᱜᱼᱟ ᱢᱤᱫᱴᱮᱱ ᱚᱱᱟ ᱠᱟᱨᱟᱢ
ᱟᱪᱪᱷᱟ ᱪᱷᱟ ᱠᱟᱨᱟᱢ ᱨᱮ ᱫᱚᱢᱮᱯᱮ ᱨᱟᱹᱥᱠᱟᱹᱭ ᱜᱮᱭᱟ ᱵᱟᱝ?
ᱦᱳᱭ ᱨᱟᱹᱥᱠᱟᱹᱭ ᱜᱮᱭᱟᱞᱮ
ᱦᱩᱸ ᱚ ᱮ ᱜᱮ ᱟᱞᱮᱥᱮᱫ ᱫᱚ ᱦᱩᱭ ᱦᱚᱸ ᱦᱩᱭᱩᱜᱼᱟ ᱟᱫᱚ ᱟᱞᱮ ᱟᱛᱩ ᱨᱮᱫᱚ ᱵᱟᱝ ᱦᱩᱭᱩᱜᱼᱟ᱾ ᱥᱟᱭᱤᱴ ᱟᱛᱩ ᱨᱮ ᱦᱩᱭᱩᱜᱼᱟ ᱦᱮᱸ ᱧᱮᱞ ᱞᱮ ᱪᱟᱞᱟᱜ ᱜᱮᱭᱟ᱾
ᱚ ᱟᱯᱮ ᱟᱛᱩ ᱨᱮᱫᱚ ᱵᱟᱝᱠᱚ ᱠᱚᱨᱟᱣ ᱜᱮᱭᱟ?
ᱵᱟᱝᱠᱚ ᱠᱚᱨᱟᱣ ᱡᱚᱦᱟ ᱮᱴᱟᱜ ᱟᱛᱩ ᱨᱮ ᱠᱚ ᱠᱚᱨᱟᱣ ᱜᱮᱭᱟ ᱚᱱᱛᱮ ᱞᱮ ᱪᱟᱞᱟᱜ
ᱦᱳᱭ ᱛᱚ ᱦᱮᱞᱳ
ᱦᱩᱸ ᱦᱮᱞᱳ ᱚᱱᱟ
ᱟᱨ ᱱᱤᱭᱟᱹ ᱵᱟᱨ ᱫᱚ ᱦᱟᱸᱟᱜ ᱛᱟᱦᱞᱮ ᱦᱩᱭᱩᱜ ᱠᱟᱱ ᱜᱮᱭᱟ ᱛᱚ ᱯᱟᱴᱟᱵᱤᱸᱫᱟᱹ ᱯᱟᱛᱟ ᱫᱚ
ᱦᱩᱸ ᱱᱤᱭᱟᱹ ᱵᱟᱨ ᱦᱚᱸ ᱦᱩᱭ ᱠᱚ ᱞᱟᱹᱭᱫᱟ ᱱᱤᱭᱟᱹ ᱵᱟᱨ ᱦᱚᱸ ᱦᱩᱭᱩᱜᱼᱟ᱾ ᱛᱟᱦᱚᱞᱮ ᱱᱤᱭᱟᱹ ᱵᱟᱨ ᱫᱚᱵᱤᱱ ᱦᱤᱡᱩᱜ ᱟᱥᱮ ᱵᱟᱝ?
ᱦᱳᱭ ᱧᱮᱞ ᱦᱩᱭᱩᱜᱼᱟ ᱵᱷᱟᱜᱤ ᱵᱷᱟᱜᱤ ᱛᱟᱦᱮᱱ ᱦᱩᱭᱩᱜ ᱠᱷᱟᱱ ᱫᱚ ᱦᱟᱸᱜ ᱪᱟᱞᱟᱣ ᱦᱩᱭᱩᱜ ᱜᱮᱭᱟ᱾
ᱦᱮᱸ ᱵᱷᱟᱞᱮ ᱛᱟᱦᱮᱸ ᱞᱮᱠᱷᱟᱱ ᱫᱚ ᱜᱤᱫᱽᱨᱟᱹ ᱦᱚ ᱢᱤᱫᱴᱮᱜ ᱚᱱᱛᱮ ᱫᱚ ᱛᱤᱱᱟᱹᱜ ᱥᱟᱺᱜᱤᱧᱟ ᱯᱟᱴᱟᱵᱤᱸᱫᱟᱹ ᱚᱱᱛᱮ? ᱛᱤᱱᱟᱹᱜ ᱨᱟᱥᱛᱟ ᱦᱩᱭᱩᱜ ᱜᱮᱛᱟ
ᱟᱞᱮ ᱫᱚ ᱦᱩᱭᱩᱜ ᱜᱮᱭᱟ
ᱛᱟᱣ
ᱦᱮᱸ ᱮᱠᱥᱚ ᱠᱤᱢᱤ ᱜᱟᱱ ᱫᱚ ᱦᱩᱭᱩᱜ ᱜᱮᱭᱟ᱾
ᱛᱟᱦᱞᱮ ᱥᱟᱺᱜᱤᱧ ᱧᱚᱜ ᱜᱮᱭᱟ ᱛᱚ
ᱥᱟᱜᱤᱧ ᱜᱮᱭᱟ ᱞᱮ
ᱚ ᱟᱫᱚ ᱦᱤᱡᱩᱜ ᱨᱮᱦᱚᱸ ᱯᱮ ᱛᱟᱦᱞᱮ ᱜᱟᱹᱰᱤ ᱵᱷᱟᱲᱟ ᱠᱟᱛᱮ ᱦᱤᱡᱩᱜ ᱦᱩᱭᱩᱜ ᱛᱟᱯᱮᱭᱟ ᱵᱟᱝ? ᱩᱱᱟᱹᱜ ᱥᱟᱺᱜᱤᱧ ᱠᱷᱚᱱᱟᱜ ᱫᱚ ᱵᱟᱝ ᱜᱟᱱᱚᱜᱼᱟ ᱡᱟ ᱛᱮᱫᱚ ᱢᱚᱴᱚᱨ ᱥᱟᱭᱠᱮᱞ ᱠᱚᱛᱮ ᱫᱚ ᱵᱟᱝ ᱜᱟᱱᱚᱜᱼᱟ ᱠᱷᱟᱡ ᱯᱟᱛᱟ ᱫᱚ ᱦᱩᱭ ᱫᱚ ᱦᱩᱭᱱᱟ ᱫᱟᱜ ᱵᱟᱲᱟ ᱠᱮᱫᱟᱭ ᱚᱱᱟᱜ ᱜᱮ
ᱢᱚᱱ ᱠᱷᱩᱥᱤ ᱦᱤᱡᱩᱜ
ᱦᱚ ᱢᱚᱱ ᱠᱩᱥᱤᱢ ᱥᱮᱱ ᱦᱤᱡᱩᱜ-ᱟ ᱟᱫᱚ ᱦᱚᱲᱟᱜ ᱜᱟᱹᱰᱤ ᱫᱚ ᱟᱱᱮ ᱩᱱᱠᱩᱣᱟᱜ ᱴᱟᱭᱤᱢ ᱪᱷᱟᱲᱟ ᱠᱷᱟᱡ ᱞᱟᱹᱭᱟᱠᱚ ᱪᱚᱞᱚ ᱱᱤᱛᱚᱜ ᱜᱮ ᱢᱟᱱᱮ ᱱᱤᱛᱚᱜ ᱜᱮ ᱪᱚᱞᱚ ᱞᱟᱹᱭ ᱠᱚ ᱛᱟᱦᱮᱱ ᱦᱩᱭᱩᱜᱼᱟ ᱱᱤᱡᱮ ᱚᱲᱟᱜ ᱪᱟᱞᱟᱜ ᱥᱟᱱᱟ ᱢᱮ ᱨᱮᱦᱚ ᱩᱱᱠᱩ ᱠᱚ ᱞᱟᱹᱭᱟ ᱛᱟᱦᱮᱸ ᱢᱮ ᱛᱟᱦᱮᱸ ᱞᱮ ᱠᱷᱟᱡ
ᱦᱳᱭ
ᱠᱤᱪᱷᱩ ᱵᱟᱹᱱᱩᱜᱼᱟ ᱯᱟᱴᱩᱭᱟ ᱛᱟᱦᱞᱮ ᱦᱮᱸ ᱟᱯᱮ ᱥᱮᱫ ᱫᱚ ᱫᱟᱜ ᱵᱟᱲᱟᱭ ᱫᱟᱭ ᱥᱮ ᱵᱟᱝ? ᱠᱚᱴᱟ ᱫᱤᱱ ᱫᱚ
ᱫᱟᱜ ᱵᱟᱲᱟᱭᱮᱫ ᱜᱮᱭᱟᱭ
ᱚ ᱟᱪᱪᱷᱟ ᱱᱚᱛᱮ ᱦᱚᱸ ᱫᱟᱜ ᱫᱚᱭ ᱫᱟᱜ ᱠᱮᱫ ᱜᱮᱭᱟ ᱟᱫᱤᱱ ᱠᱚᱨᱮ ᱫᱚ ᱯᱷᱟᱸᱠᱟ ᱦᱚᱸᱭ ᱯᱷᱟᱸᱠᱟᱭ ᱫᱟ ᱾ ᱱᱤᱭᱟᱹ ᱠᱚᱴᱟ ᱫᱤᱱ ᱫᱚᱢᱮ ᱡᱟᱹᱯᱩᱫ ᱞᱮᱫᱟᱭ ᱾ ᱥᱤᱛᱩᱝ ᱜᱮ ᱵᱟᱝ ᱥᱤᱛᱩᱝ ᱛᱮᱦᱮᱧ ᱠᱟ. ᱡ ᱮ ᱯᱷᱟᱠᱟ ᱞᱮᱫᱟ ᱾ ᱦᱚᱞᱟ ᱢᱟᱫᱷᱮᱨᱹ ᱫᱚ ᱥᱟᱨᱟᱫᱤᱱ ᱜᱮ ᱯᱮᱨᱟᱭ ᱫᱟᱜ ᱟᱠᱟᱫᱟ ᱦᱮᱸ ᱡᱳᱨᱮ ᱫᱚ ᱵᱟᱭ ᱫᱟᱜ ᱟᱠᱟᱫᱟ ᱟᱥ ᱟᱥᱛᱮ ᱟᱥᱛᱮ ᱜᱮ ᱾
ᱦᱳᱭ ᱛᱚ ᱟᱞᱮ ᱢᱟ ᱠᱤᱪᱷᱩ ᱫᱤᱱ ᱢᱟᱲᱟᱝ ᱫᱚ ᱫᱚᱢᱮ ᱥᱤᱛᱩᱝ ᱟᱸᱜ ᱞᱮᱭᱟᱭ ᱾
ᱟᱪᱷᱟ ᱾ ᱟᱡ ᱟᱞᱮ ᱾
ᱡᱚᱢ ᱵᱟᱲᱟ ᱠᱮᱫᱼᱟ ᱯᱮ ᱥᱮ ᱪᱮᱫ ᱾ ᱦᱮᱞᱳ ᱾